ᱦᱮᱸᱞᱳ
ᱦᱮᱞᱳ
ᱦᱮᱸ ᱦᱮᱞᱳ ᱡᱚᱦᱟᱨ ᱜᱮ᱾
ᱦᱮᱸ ᱡᱚᱦᱟᱨ ᱜᱮ᱾
ᱪᱮ ᱠᱚᱯᱮ ᱪᱤᱠᱟᱹ ᱵᱟᱲᱟᱭ ᱫᱟ
ᱚᱲᱟᱜ ᱠᱚᱨᱮᱜᱮ ᱢᱮᱱᱟᱜ ᱞᱮᱭᱟ
ᱟᱱ ᱫᱟᱠᱟ ᱠᱚᱯᱮ ᱞᱟᱫᱮ ᱵᱟᱲᱟ ᱠᱮᱫᱟ
ᱦᱮᱸ
ᱫᱟᱠᱟ ᱠᱚᱯᱮ ᱞᱟᱫᱮ ᱵᱟᱲᱟ ᱠᱮᱫᱟ
ᱫᱟᱠᱟ ᱠᱚ ᱟᱹᱣᱨᱤ ᱟᱨ ᱪᱷᱩᱠ ᱠᱷᱚᱱ ᱯᱮ
ᱚ
ᱟᱨ ᱟᱯᱮ
ᱟᱯᱮᱥᱮᱫ ᱫᱟᱜ ᱡᱟᱹᱲᱤ ᱫᱚ ᱪᱮᱫ ᱞᱮᱠᱟ
ᱦᱮᱸ ᱱᱤᱛᱚᱜ ᱢᱟᱸᱡᱟᱱ ᱥᱚᱢᱚᱭ ᱦᱟᱞᱠᱟ ᱦᱟᱞᱠᱟ ᱚᱱᱠᱟᱭ ᱫᱟᱜ ᱡᱟᱹᱲᱤ ᱠᱮᱫᱟ ᱥᱮᱨᱚᱠᱚᱢ ᱫᱚ ᱵᱟᱝ ᱚᱱᱠᱟ ᱞᱟᱜᱟᱜ ᱞᱮᱠᱟ ᱫᱚ ᱵᱟ
ᱚ ᱟᱫᱚ ᱱᱤᱛᱚᱜ ᱫᱚ ᱢᱚᱸᱡᱽ ᱜᱮ ᱟᱯᱮ ᱥᱮᱫᱟᱜ ᱫᱚ ᱟᱹᱰᱤ ᱪᱮᱨᱦᱟ ᱵᱩᱡᱷᱟᱹᱜ ᱠᱟᱱᱟ ᱦᱤᱥᱤᱫ ᱦᱤᱥᱤᱫ ᱫᱮ ᱦᱚᱭ ᱫᱟᱭ ᱵᱟᱝ
ᱱᱤᱛᱚᱜ ᱫᱚ ᱢᱚᱡᱽ ᱜᱮ ᱵᱩᱡᱩᱜ ᱠᱟᱱᱟ ᱠᱟᱹᱴᱤᱡ ᱟᱹᱰᱤ ᱨᱮᱭᱟᱲ ᱥᱟᱦᱤᱡ ᱵᱩᱡᱩᱜ ᱠᱟᱱᱟ ᱵᱟᱝᱠᱷᱟᱱ ᱫᱚ ᱫᱚᱢᱮ ᱩᱫᱽᱜᱟᱹᱨ ᱜᱚᱨᱚᱢ ᱵᱷᱟᱵ ᱛᱟᱦᱮᱸ ᱠᱟᱱᱟ ᱚᱱᱟ ᱫᱚ ᱠᱟᱴᱟᱣᱱᱟ ᱦᱟᱞᱠᱟ
ᱦᱮᱸ
ᱟᱨ ᱟᱯᱮ ᱥᱮᱱᱮ ᱫᱟᱜ ᱡᱟᱹᱲᱤ ᱠᱮᱫᱟᱭ ᱥᱮ ᱵᱟᱝ
ᱟᱞᱮ ᱥᱮᱱ ᱫᱚ ᱛᱮᱦᱮᱧ ᱫᱚ ᱨᱤᱢᱤᱞ ᱠᱟᱜ ᱛᱟᱦᱮᱱᱟᱭ ᱟᱫᱚ ᱦᱩᱰᱩᱨ ᱵᱤᱡᱽᱞᱤ ᱠᱮᱫᱟᱭ ᱟᱫᱚ ᱫᱟᱜ ᱡᱟᱹᱲᱤ ᱫᱚ ᱚᱱᱠᱟ ᱢᱟ ᱵᱟᱝ ᱡᱚᱨᱚᱮᱱ ᱮᱠᱫᱚᱢ ᱢᱤᱫ ᱵᱟᱨᱭᱟ ᱢᱤᱫ ᱴᱷᱚᱯ ᱵᱟᱨ ᱴᱷᱚᱯ ᱚᱱᱠᱟ ᱫᱟᱜ ᱧᱩᱨᱩ ᱜᱚᱜᱱᱟ ᱟᱫᱚ ᱚᱱᱠᱟ ᱫᱚ ᱵᱟᱭ ᱫᱟᱜ ᱞᱮᱫᱟ
ᱚ ᱩᱸ
ᱟᱫᱚ ᱟᱯᱮᱥᱮᱫ ᱫᱚ ᱛᱟᱦᱚᱞᱮ ᱫᱟᱜ ᱢᱟ ᱵᱟᱭ ᱫᱟᱜ ᱮ ᱟ ᱟᱞᱮᱥᱮᱫ ᱦᱚᱸ ᱵᱟᱭ ᱫᱟᱜ ᱮᱫᱟ ᱟᱫᱚ ᱛᱟᱦᱞᱮ ᱦᱚᱜ ᱚᱭ ᱪᱟᱸᱫᱚ ᱵᱚᱸᱜᱟ ᱢᱟ ᱫᱟᱜ ᱢᱟ ᱵᱟᱭ ᱡᱟᱹᱲᱤᱭᱟᱵᱚᱱ ᱠᱟᱱ ᱛᱟᱦᱚᱞᱮ ᱱᱤᱭᱟᱹ ᱵᱟᱨ ᱫᱚ ᱪᱮᱫ ᱞᱮᱠᱟ ᱠᱟᱛᱮᱜ ᱵᱚᱱ ᱪᱟᱥ ᱟᱵᱟᱫᱟ
ᱪᱟᱥ ᱟᱵᱟᱫᱽ ᱫᱚ ᱪᱟᱸᱫᱚ ᱵᱷᱚᱨᱥᱟ ᱡᱩᱫᱤ ᱮᱢ ᱠᱷᱟᱱ ᱫᱚ ᱛᱟᱦᱚᱞᱮ ᱦᱩᱭᱩᱜ ᱜᱮᱭᱟ ᱫᱮᱨᱤᱧᱚᱜ ᱛᱮ ᱟᱨ ᱵᱟᱝᱠᱷᱟᱱ ᱫᱚ
ᱚ ᱜᱮᱥᱮ ᱡᱚᱛᱚ ᱦᱚᱲ ᱜᱮᱛᱚ ᱥᱮᱨᱢᱟ ᱫᱟᱜ ᱜᱮᱵᱚᱱ ᱟᱥᱟᱣ ᱟᱠᱟᱱᱟ
ᱥᱮᱨᱢᱟ ᱫᱟᱜ ᱜᱮᱵᱚᱱ ᱟᱥᱟᱣᱱᱟ ᱟᱨ ᱱᱚᱣᱟ ᱦᱮᱸ ᱟᱨ ᱛᱟᱦᱚᱞᱮ ᱟᱯᱮ ᱥᱮᱱ ᱫᱚ ᱥᱚᱨᱚᱨᱟ ᱭᱚᱜ ᱜᱮᱭᱟ ᱯᱮ ᱥᱮ
ᱦᱮᱸ ᱟᱞᱮ ᱥᱮᱱ ᱥᱚᱦᱚᱨᱟᱭ ᱦᱩᱭᱩᱜ ᱜᱮᱭᱟ
ᱟᱫᱚ ᱚᱱᱟ ᱫᱚ ᱚᱠᱟᱞᱮᱠᱟ ᱟᱯᱮ ᱥᱮᱱ ᱫᱚ ᱥᱚᱦᱚᱨᱟᱭᱚᱜᱼᱟ
ᱟᱞᱮ ᱥᱮᱱ ᱥᱚᱦᱨᱟᱭ ᱫᱚ ᱢᱟᱱᱮ ᱥᱚᱦᱨᱟᱭ ᱜᱮᱛᱚ ᱟᱵᱚ ᱥᱟᱱᱛᱟᱲ ᱥᱟᱶᱛᱟ ᱨᱮᱫᱚ ᱡᱚᱛᱚ ᱠᱷᱚᱱᱟᱝ ᱢᱟᱨᱟᱝ ᱯᱚᱨᱚᱵᱽ ᱢᱮᱱᱛᱮ ᱵᱚᱱ ᱢᱟᱱᱟᱣ ᱟᱹᱜᱩ ᱟᱠᱟᱫᱟ
ᱦᱮᱸ
ᱟᱫᱚ ᱡᱮᱢᱚᱱ ᱥᱚᱦᱚᱨᱟᱭ ᱫᱚ ᱢᱚᱬᱮ ᱢᱟᱦᱟ ᱵᱚᱱ ᱠᱚᱨᱟᱣ ᱛᱟᱦᱮᱱ ᱜᱮᱭᱟ ᱩᱢ ᱢᱟᱦᱟ ᱫᱟᱠᱟᱭ ᱢᱟᱦᱟ ᱠᱷᱩᱱᱴᱟᱹᱣ ᱢᱟᱦᱟ ᱡᱟᱞᱮ ᱢᱟᱦᱟ ᱥᱮ ᱡᱟᱸᱡᱮᱞᱮ ᱢᱟᱦᱟ ᱚᱱᱟ ᱜᱮᱵᱚᱱ ᱞᱟᱹᱭᱫᱟ ᱢᱚᱬᱮ ᱥᱤᱧ ᱢᱚᱬᱮ ᱧᱤᱫᱟᱹ ᱫᱚ
ᱦᱚᱸ ᱦᱳᱭ
ᱟᱫᱚ ᱩᱢ ᱢᱟᱦᱟ ᱨᱮᱢᱟ ᱚᱱᱮ ᱚᱱᱠᱟ ᱩᱢ ᱢᱟᱦᱟ ᱦᱤᱞᱳᱜ ᱫᱤᱱ ᱫᱚ ᱤᱭᱟᱹ ᱢᱟᱱᱮ ᱯᱟᱭᱨᱟ ᱵᱟᱲᱟᱜ ᱟᱵᱚᱱ ᱛᱩᱯᱩᱱ ᱟᱵᱚᱱ ᱚᱲᱟᱜ ᱠᱚᱵᱚᱱ ᱪᱷᱚᱸᱪ ᱪᱷᱚᱲᱟᱭᱟ ᱟᱨ ᱡᱟ ᱤᱭᱟᱹ ᱡᱟᱦᱟᱸ ᱛᱤᱱᱟᱹᱜ ᱠᱤᱪᱨᱤᱪ ᱠᱚ ᱛᱟᱦᱮᱱᱟ ᱞᱩᱜᱽᱲᱤᱡ ᱠᱚ ᱡᱚᱛᱚ ᱵᱟᱸᱫ ᱤᱫᱤ ᱠᱟᱛᱮᱫ ᱵᱚᱱ ᱥᱚᱵᱚᱫ ᱯᱷᱟᱨᱪᱟᱭᱟ ᱚᱱᱠᱟᱟᱜ ᱜᱮ ᱟᱞᱮ ᱥᱮᱱ ᱠᱚ ᱠᱚᱨᱟᱣ ᱜᱮᱭᱟ ᱠᱚ ᱟᱯᱮᱥᱮᱫ ᱫᱚ ᱪᱮᱫ ᱞᱮᱠᱟ
ᱦᱮᱸ ᱟᱞᱮ ᱥᱮᱱ ᱦᱚᱸ ᱚᱱᱠᱟᱜᱮ ᱢᱚᱬᱮ ᱥᱤᱧ ᱢᱚᱬᱮ ᱧᱤᱫᱟᱹ ᱟᱨ ᱟᱞᱮ ᱫᱚ ᱥᱚᱨᱦᱟᱭ ᱫᱚ ᱥᱚᱨᱦᱟᱭ ᱵᱚᱸᱜᱟ ᱜᱮᱞᱮ ᱯᱚᱨᱚᱵᱽ ᱢᱟᱱᱟᱣᱟ ᱟᱨ ᱢᱚᱬᱮ ᱥᱤᱧ ᱢᱚᱬᱮ ᱧᱤᱫᱟᱹ ᱜᱮ ᱦᱮᱸ ᱩᱢ ᱢᱟᱦᱟ ᱦᱤᱞᱳᱜ ᱫᱚ ᱱᱚᱝᱠᱟ ᱜᱮ ᱞᱩᱜᱽᱲᱤᱡ ᱞᱟᱯᱚ ᱠᱚ ᱥᱟᱯᱷᱟ ᱥᱟᱯᱷᱤ ᱚᱲᱟᱜ ᱫᱩᱣᱟᱹᱨ ᱠᱚ ᱥᱟᱯᱷ ᱟᱨ ᱚᱱᱠᱟ ᱦᱤᱞᱚᱜ ᱫᱚ ᱟᱫᱚ ᱮᱱ ᱦᱤᱞᱚᱜ ᱫᱚ ᱵᱚᱸᱜᱟᱭ ᱢᱟᱦᱟ ᱥᱮ ᱵᱚᱸᱜᱟᱭᱟ ᱠᱚ ᱚᱲᱟᱜ ᱠᱚᱨᱮ ᱯᱮᱲᱟ ᱯᱟᱹᱲᱦᱟᱹ ᱳᱜᱠᱩᱠᱚ ᱦᱮᱡ ᱠᱚᱜᱼᱟ ᱠᱩᱲᱤ ᱜᱤᱫᱽᱨᱟᱹ ᱠᱚ ᱡᱟᱶᱟᱭ ᱠᱚ ᱦᱟᱛᱚᱢ ᱠᱚ ᱠᱩᱢᱟᱹᱝ ᱠᱚ ᱛᱟᱦᱞᱮ ᱮᱱᱦᱤᱞᱳᱜ ᱫᱚ ᱟᱫᱚ ᱩᱱᱠᱩᱣᱟᱜ ᱟᱹᱩᱣᱟᱜ ᱛᱮᱱᱟᱜ ᱠᱚ ᱡᱚᱛ ᱡᱚᱛᱚ ᱠᱚ ᱦᱟᱹᱨᱤᱡ ᱯᱟᱹᱥᱤᱨ ᱠᱮᱫ ᱜᱮ ᱟᱨ ᱮᱱᱦᱤᱞᱚᱜ ᱫᱚ ᱟᱫᱚ ᱢᱤᱫ ᱜᱷᱟᱹᱲᱤᱡ ᱛᱚ ᱚᱱᱠᱟ ᱩᱯᱟᱹᱥ ᱟᱛᱮᱫ ᱠᱚ ᱛᱟᱦᱮᱱᱟᱠᱚ ᱡᱚᱛᱚ ᱠᱷᱚᱱᱚᱱ ᱚᱱᱟ ᱠᱟᱹᱢᱤ ᱠᱚ ᱵᱟᱠᱚ ᱯᱩᱨᱟᱹᱣᱟ
ᱦᱳᱭ ᱛᱟᱦᱞᱮ ᱢᱚᱱᱮ ᱦᱩᱭᱩᱜ ᱠᱟᱱᱟ ᱟᱯᱮ ᱥᱮᱫ ᱫᱚ ᱟᱹᱰᱤ ᱪᱮᱨᱦᱟ ᱦᱩᱭᱩᱜ ᱜᱮᱭᱟ?
ᱦᱳᱭ
ᱟᱫᱚ ᱠᱷᱩᱱᱴᱟᱹᱣ ᱫᱚ ᱟᱯᱮ ᱥᱮᱫ ᱫᱚ ᱪᱮᱫ ᱞᱮᱠᱟ ᱟᱞᱮ ᱥᱮᱫ ᱫᱚ ᱠᱷᱩᱱᱴᱟᱹᱣ ᱫᱚ
ᱟᱨ ᱠᱷᱩᱱᱴᱟᱹᱣ ᱠᱚᱜᱮᱭᱟᱞᱮ ᱟᱞᱮ ᱫᱚ ᱠᱷᱩᱱᱴᱟᱹᱣ ᱠᱚᱣᱟᱞᱮ ᱴᱟᱹᱣ ᱦᱩᱭᱩᱜ ᱜᱮᱭᱟ ᱢᱟᱡᱟᱱ ᱵᱮᱨ ᱫᱚ ᱚᱱᱠᱟ ᱤᱭᱟᱹ ᱥᱚᱢᱚᱭ ᱫᱚ ᱡᱚᱛᱚ ᱦᱚᱲ ᱠᱩᱞᱦᱤ ᱨᱮ ᱚᱱᱠᱟ ᱩᱱᱠᱩ ᱡᱟᱶᱟᱭ ᱠᱚ ᱱᱮᱣᱛᱟ ᱟᱹᱜᱩ ᱠᱟᱠᱚ ᱦᱩᱭᱩᱜ ᱠᱟᱱᱟ ᱥᱮ ᱱᱩᱝᱠᱩ ᱫᱚ ᱟᱫᱚ ᱤᱭᱟᱹᱭᱟᱠᱚ ᱠᱩᱞᱦᱤᱨᱮ ᱚᱱᱟ ᱪᱷᱟᱴᱠᱟ ᱫᱩᱣᱟᱹᱨ ᱨᱮ ᱤᱭᱟᱹ ᱠᱚ ᱵᱤᱫᱟᱠᱚ ᱠᱷᱩᱱᱴᱤ ᱠᱚ ᱜᱟᱰᱟ ᱠᱚ ᱞᱟᱜᱣᱟ ᱠᱷᱩᱱᱴᱤ ᱠᱚ ᱟᱹᱜᱩ ᱠᱮᱫ ᱜᱮ᱾ ᱟᱨ ᱩᱱᱤ ᱩᱱᱤ ᱢᱤᱦᱩ ᱰᱟᱝᱨᱟ ᱡᱟᱦᱟᱸᱭ ᱠᱚ ᱛᱚᱞ ᱞᱮᱭᱟ ᱚᱸᱰᱮ ᱠᱚ ᱛᱚᱞ ᱠᱮᱫᱮᱭᱟ ᱟᱨ ᱜᱚᱴᱟ ᱠᱩᱞᱦᱤ ᱜᱮ ᱚᱝᱠᱟ ᱜᱮ ᱟᱫᱚ ᱢᱤᱫ ᱢᱩᱪᱟᱹᱫ ᱥᱮᱱ ᱠᱷᱚᱱᱟᱜ ᱢᱤᱫ ᱥᱮᱱ ᱠᱷᱚᱱᱟᱜ ᱮᱫᱚᱢ ᱢᱤᱫ ᱴᱮᱱ ᱢᱤᱫ ᱴᱮᱱ ᱠᱚ ᱠᱷᱩᱱᱴᱟᱹᱣ ᱫᱤᱭᱮ ᱠᱚ ᱚᱝᱠᱟ ᱠᱚ ᱛᱩᱢᱫᱟᱜ ᱴᱟᱢᱟᱠ ᱛᱮ ᱡᱚᱛᱚ ᱠᱚ ᱩᱰᱩᱠᱚᱜᱼᱟ ᱚᱝᱠᱟ ᱫᱟᱹᱭ ᱛᱟᱠᱚ ᱱᱟᱱᱟ ᱛᱟᱠᱚ ᱡᱚᱛᱚ ᱠᱚ ᱜᱮ ᱠᱚ ᱩᱰᱩᱠᱚᱜᱼᱟ ᱠᱚ᱾ ᱛᱮᱧᱟᱝ ᱛᱟᱠᱚ ᱠᱩᱢᱟᱹᱝ ᱛᱟᱠᱚ ᱡᱚᱛᱚ ᱠᱚ ᱩᱰᱩᱠᱮᱱ ᱜᱮ ᱡᱚᱛᱚ ᱢᱤᱫ ᱥᱟᱶᱛᱮ ᱟᱫᱚ ᱮᱱᱮᱡ ᱥᱮᱨᱮᱧ ᱮᱱᱮᱡ ᱥᱮᱨᱮᱧ ᱛᱮᱠᱚ ᱦᱟᱱᱮ ᱠᱚ ᱠᱷᱩᱱᱴᱟᱹᱣ ᱤᱫᱤ ᱠᱚᱣᱟ ᱟᱫᱚ।
ᱦᱳᱭ ᱦᱳᱭ
ᱚᱝᱠᱟ
ᱟᱫᱚ ᱟ ᱟᱯᱮ ᱥᱮᱱ ᱪᱮᱫ ᱞᱮᱠᱟ ᱠᱚ ᱢᱟᱱᱟᱣ ᱜᱩᱱᱟᱹᱣ ᱠᱮᱫᱟ, ᱟᱯᱮ ᱥᱮᱱ ᱫᱚ ᱦᱟᱱᱮ ᱥᱮᱫᱟᱭ ᱦᱟᱯᱲᱟᱢ ᱠᱚ ᱡᱟᱦᱟᱸ ᱠᱚ ᱪᱚᱞ ᱟᱹᱜᱩᱣᱟᱠᱟᱱ ᱛᱟᱦᱮᱱᱟ ᱟᱫᱚ ᱚᱝᱠᱟ ᱜᱮᱠᱚ ᱮᱠᱷᱚᱱ ᱦᱚᱸᱠᱚ ᱢᱟᱱᱟᱣ ᱵᱟᱛᱟᱣᱮᱫᱟ ᱟᱫᱚ ᱟᱞᱮ ᱥᱮᱱ ᱫᱚ ᱮᱸ ᱟᱹᱰᱤ ᱜᱟᱱ ᱜᱮ ᱯᱷᱟᱨᱟᱠ ᱠᱟᱫᱟ ᱠᱚ ᱟᱯᱮ ᱥᱮᱫ ᱞᱮᱠᱟᱱ ᱠᱷᱚᱱ ᱫᱚ᱾ ᱟᱹᱰᱤ ᱟᱹᱰᱤ ᱢᱟᱱᱮ ᱟᱹᱰᱤ ᱯᱷᱟᱨᱟᱠ ᱯᱷᱟᱨᱟᱠ ᱜᱮ ᱠᱚ ᱠᱚᱨᱟᱣ ᱟᱠᱚ। ᱡᱮᱢᱚᱱ ᱟᱞᱮ ᱥᱮᱱ ᱫᱚ, ᱢᱟᱱᱮ ᱠᱷᱩᱱᱴᱟᱹᱣ ᱫᱚ ᱵᱟᱝ ᱦᱩᱭᱩᱜᱼᱟ ᱚᱱᱮ ᱧᱩᱛᱩᱢ ᱨᱮᱜᱮ ᱠᱷᱩᱱᱴᱟᱹᱣ ᱫᱚ᱾ ᱠᱩᱩᱱᱴᱟ. ᱢᱟᱦᱟ ᱟᱫᱚ, ᱟᱫᱚ ᱛᱚᱵᱮ ᱰᱟᱝᱨᱤ ᱡᱮᱞᱮ ᱠᱷᱩᱱᱴᱟᱹᱣ ᱠᱚᱣᱟ ᱚᱱᱠᱟ ᱫᱚ ᱵᱟᱝ ᱢᱟᱱᱮ ᱢᱤᱫ ᱥᱚᱢᱚᱭ ᱦᱩᱭᱩᱜ ᱛᱟᱦᱮᱱᱟ ᱢᱟᱱᱮ ᱡᱟᱦᱟᱸ ᱫᱚ ᱟᱹᱰᱤ ᱞᱟᱦᱟᱛᱮ ᱥᱮᱫᱟᱭ ᱨᱮ ᱟᱨ ᱱᱤᱛ ᱚᱠᱛᱚ ᱨᱮᱫᱚ ᱠᱷᱩᱱᱴᱟᱹᱣ ᱫᱚ ᱵᱟᱹᱱᱩᱜᱼᱟ ᱚᱱᱠᱟ ᱫᱚ ᱡᱮ ᱰᱟᱹᱝᱨᱤ ᱠᱚ ᱠᱷᱩᱱᱴᱟᱹᱣ ᱠᱚᱣᱟ ᱚᱝᱠᱟ ᱫᱚ ᱵᱟᱝ ᱦᱩᱭᱩᱜ ᱠᱟᱱᱟ ᱟᱞᱮ ᱥᱮᱱ ᱫᱚ᱾
ᱵᱟ ᱟᱞᱮ ᱥᱮᱱ ᱫᱚ ᱱᱤᱛ ᱚᱠᱛᱚ ᱨᱮᱦᱚᱸ ᱢᱮᱱᱟᱜ ᱜᱮᱭᱟ ᱰᱟᱝᱨᱤ ᱠᱷᱩᱱᱴᱟᱹᱣ ᱫᱚ।
ᱦᱳᱭ
ᱟᱹᱰᱤ ᱢᱚᱸᱡᱽ ᱟᱹᱰᱤ ᱵᱟᱦᱟ ᱦᱚᱸ, ᱥᱚ ᱩᱱ ᱥᱩᱢᱚᱭ ᱟᱹᱰᱤ ᱡᱟᱠ ᱡᱚᱢᱚᱠ ᱟᱹᱰᱤ ᱱᱟᱯᱟᱭ ᱜᱮ ᱦᱩᱭᱩᱜᱼᱟ।
ᱦᱳᱭ, ᱟᱫᱚ ᱡᱟᱞᱮ ᱦᱤᱞᱳᱜ ᱫᱚ ᱢᱟᱱᱮ ᱮᱱᱮᱡ ᱵᱟᱲᱟ ᱦᱩᱭᱩᱜᱼᱟ ᱟᱫᱚ ᱯᱮ ᱫᱤᱱ ᱫᱚ ᱢᱩᱪᱟᱹᱫ ᱢᱟᱦᱟ ᱥᱮ ᱟᱫᱚ ᱢᱩᱪᱟᱹᱫ ᱢᱟᱦᱟ ᱨᱮᱦᱚᱸ ᱢᱟᱱᱮ ᱩᱸᱻ ᱠᱩᱞᱦᱤ ᱢᱩᱪᱟᱹᱫ ᱠᱷᱚᱱᱟᱜ ᱢᱟᱱᱮ ᱪᱮᱛᱟᱱ ᱴᱚᱞᱟ ᱠᱷᱚᱱᱟᱜ ᱞᱟᱛᱟᱨ ᱴᱚᱞᱟ ᱠᱚ ᱮᱱᱮᱡ ᱟᱬᱜᱚ ᱨᱟᱠᱟᱵᱚᱜ ᱟᱠᱚ ᱟᱫᱚ ᱠᱚ ᱡᱟᱞᱮ ᱦᱤᱞᱳᱜ ᱫᱚ ᱟᱹᱰᱤ ᱮᱸᱻ ᱢᱟᱱᱮ ᱵᱮᱥᱤ ᱫᱤᱱ ᱵᱮᱥᱤ ᱜᱷᱟᱹᱲᱤᱡ ᱵᱟᱝᱠᱚ ᱮᱱᱮᱡ ᱟᱠᱚ ᱟᱫᱚ ᱡᱚᱞᱫᱤ ᱜᱮ ᱚᱲᱟᱜ ᱠᱚ ᱵᱚᱞᱚᱱᱟ᱾
ᱦᱳᱭ
ᱟᱯᱮ ᱥᱮᱫ ᱫᱚ ᱵᱟᱦᱟ ᱯᱚᱨᱚᱵᱽ ᱦᱩᱭᱩᱜ ᱜᱮᱭᱟ?
ᱦᱮᱸ ᱦᱩᱭᱩᱜ ᱜᱮᱭᱟ᱾
ᱵᱟᱦᱟ ᱯᱚᱨᱚᱵᱽ ᱫᱚ ᱟᱯᱮᱥᱮᱫ ᱫᱚ ᱪᱮᱫ ᱞᱮᱠᱟ ᱠᱚ ᱢᱟᱱᱟᱣ ᱜᱩᱱᱟᱹᱣ ᱜᱮᱭᱟ?
ᱟᱹᱰᱤ ᱱᱟᱯᱟᱭ ᱜᱮᱠᱚ ᱢᱟᱱᱟᱣ ᱜᱩᱱᱟᱹᱣᱟ᱾ ᱟᱹᱰᱤ ᱱᱚᱝ ᱠᱟ ᱡᱚᱛᱚ ᱠᱚᱜᱮ ᱱᱮᱣᱛᱟ ᱠᱚ ᱦᱩᱭᱩᱜᱼᱟ ᱯᱮᱲᱟ ᱯᱟᱹᱲᱦᱟᱹ ᱠᱚ ᱦᱤᱡᱩᱜ ᱟᱠᱚ᱾ ᱩᱢ ᱢᱟᱦᱟ ᱦᱤᱞᱳᱜ ᱫᱚ ᱟᱫᱚ ᱚᱱᱠᱟᱜᱮ ᱚᱲᱟᱜ ᱫᱩᱣᱟᱹᱨ ᱥᱟᱯᱷᱟᱥᱟᱹᱯᱷᱤ ᱥᱟᱯᱷᱟ ᱥᱟᱯᱷᱤᱡ ᱛᱮᱫᱚ ᱥᱟᱯᱷᱟ ᱥᱟᱟᱯᱷᱤ ᱮᱱ ᱦᱤᱞᱳᱜ ᱫᱚ ᱟᱨ ᱡᱮ ᱦᱤᱞᱳᱜ ᱢᱟᱱᱮ ᱤᱭᱟᱹ ᱫᱚ ᱥᱟᱹᱨᱫᱤ ᱵᱚᱱ ᱢᱮᱱ ᱮᱱ ᱦᱤᱞᱳᱜ ᱫᱚ ᱡᱚᱛᱚ ᱠᱚᱜᱮ ᱱᱚᱝᱠᱟ ᱤᱠᱟᱹ ᱠᱟᱜᱼᱟ ᱠᱚ ᱚᱲᱟᱜ ᱚ ᱨᱮᱱ ᱢᱤᱫ ᱦᱚᱲᱚᱲ ᱵᱟᱨ ᱦᱚᱲ ᱛᱮᱫᱚ ᱠᱚ ᱩᱯ ᱠᱟᱛᱮᱫ ᱠᱚ ᱛᱟᱦᱮᱱᱟ ᱠᱚ ᱟᱨ ᱮᱱᱮᱡ ᱥᱮᱨᱮᱧ ᱮᱱᱮᱡ ᱥᱮᱨᱮᱧ ᱛᱱᱮ ᱦᱟᱱᱮ ᱤᱭᱟᱹ ᱠᱚ ᱱᱟᱹᱭᱠᱮ ᱵᱟᱵᱟ ᱡᱟᱦᱮᱨ ᱛ ᱤᱫᱤ ᱠ ᱦᱩᱭᱩᱜᱼᱟ ᱟᱨ ᱠᱚ ᱦᱤᱡᱩᱜᱼᱟ ᱟᱵᱟᱨ ᱚᱱᱠᱟ ᱤᱭᱟᱹ ᱥᱩᱢᱟᱹᱭ ᱫᱚ ᱚᱱᱠᱟ ᱢᱟᱡᱟᱱᱰᱤ ᱪᱟᱞᱟᱜ ᱟᱠᱚ ᱚᱸᱰᱮ ᱤᱭᱟᱹ ᱵᱚᱸᱜᱟ ᱥᱚᱲᱮ ᱠᱚ ᱦᱩᱭᱩᱜᱼᱟ ᱠᱚ ᱟᱛᱟᱝᱟ ᱟᱨ ᱱᱟᱭᱠᱮ ᱵᱟᱵᱟ ᱫᱟᱬ ᱛᱮᱠᱚ ᱦᱳᱭ᱾
ᱦᱮᱸ ᱢᱤᱫᱴᱮᱱ ᱠᱩᱠᱞᱤᱧ ᱫᱚᱦᱚᱭᱮᱫᱟ ᱟᱢᱴᱷᱮᱱ᱾ ᱠᱩᱠᱞᱤ ᱫᱚ ᱱᱤᱭᱟᱹᱜᱤᱧ ᱢᱮᱱᱫᱟ ᱡᱮ ᱦᱚᱸᱜ-ᱚᱸᱭ ᱡᱮ ᱟᱵᱚ ᱟᱵᱚᱣᱟᱜ ᱥᱚᱢᱟᱡ ᱨᱮ ᱱᱚᱜᱼᱚᱭ ᱡᱮ ᱵᱟᱦᱟ ᱯᱚᱨᱚᱵᱽ ᱢᱮᱱᱟᱜ ᱛᱟᱵᱚᱱᱟ ᱟᱫᱚ ᱵᱟᱦᱟ ᱯᱚᱨᱚᱵᱽ ᱫᱚᱵᱩᱱ ᱢᱟᱱᱟᱣᱟ ᱟᱵᱩ ᱥᱟᱱᱛᱟᱲ ᱜᱮ ᱟᱨ ᱫᱤᱠᱩ ᱢᱟᱱᱮ ᱮᱴᱟᱜ ᱡᱟᱹᱛᱤ ᱢᱟ ᱵᱟᱝ ᱠᱚ ᱠᱚᱨᱟᱣ ᱜᱮ ᱟᱵᱚ ᱟᱵᱚ ᱡᱟᱛᱤ ᱦᱚᱲ ᱜᱮᱵᱚᱱ ᱵᱟᱦᱟ ᱯᱚᱨᱚᱵᱽ ᱫᱚᱵᱩᱱ ᱠᱚᱨᱟᱣᱟᱵᱩᱱ ᱟᱫᱚ ᱵᱟᱦᱟ ᱢᱟᱱᱮ ᱡᱚᱛ ᱛᱚ ᱯᱚᱨᱚᱵᱽ ᱠᱚᱨᱮᱱᱟᱜ ᱜᱮᱛᱚ ᱢᱤᱫᱴᱟᱝ ᱢᱤᱫᱴᱟᱝ ᱡᱚᱥ ᱛᱟᱦᱮᱱᱟ ᱡᱮᱢᱚᱱ ᱥᱚᱦᱨᱟᱭ ᱨᱮ ᱵᱟᱦᱟ ᱨᱮᱦᱚᱸ ᱛᱟᱦᱮᱸ ᱵᱟᱦᱟ ᱨᱮ ᱢᱟ ᱦᱮᱸ ᱜᱮ᱾ ᱜᱮ ᱟᱨᱚ ᱡᱟᱦᱟᱸ ᱛᱤᱱᱟᱹᱜ ᱯᱚᱨᱚᱵᱽ ᱯᱟᱛᱟ ᱠᱚ ᱡᱟᱦᱟᱱᱟᱜ ᱛᱤᱱᱟᱹᱜ ᱜᱮ ᱯᱚᱨᱚᱵᱽ ᱛᱟᱦᱮᱱᱟ ᱡᱚᱛᱚ ᱨᱮᱜᱮ ᱢᱤᱫ ᱴᱮᱱ ᱠᱟᱛᱮ ᱡᱚᱥ ᱛᱟᱦᱮᱱᱟ ᱢᱟᱱᱮ ᱪᱮᱫ ᱞᱟᱹᱜᱤᱫ ᱵᱚᱱ ᱠᱚᱨᱟᱣᱮᱫᱟ? ᱱᱚᱜᱼᱚᱭ ᱡᱮ ᱟᱵᱚ ᱠᱩᱠᱞᱤ ᱢᱮᱱᱟᱜ ᱛᱟᱵᱚᱱᱟ ᱥᱮ ᱛᱚᱵᱮ ᱟᱢᱟᱜ ᱞᱟᱹᱭ ᱞᱮᱠᱟᱛᱮ ᱪᱮᱫ ᱞᱟᱹᱜᱤᱫ ᱟᱵᱚ ᱵᱟᱦᱟ ᱵᱟᱦᱟ ᱵᱚᱱ ᱠᱚᱨᱟᱣ ᱛᱟᱦᱮᱱᱟ ᱟᱢ ᱡᱩᱫᱤ ᱞᱟᱹᱭ ᱞᱮᱠᱷᱟᱱ ᱮᱠᱴᱩ ᱱᱟᱯᱟᱭ ᱦᱩᱭ ᱠᱚᱜᱼᱟ
ᱟᱫᱚ ᱩᱱᱟᱹᱜ ᱜᱟᱱ ᱫᱚ ᱵᱟᱹᱧ ᱵᱟᱲᱟᱭᱟ ᱟᱨ ᱵᱟᱹᱧ ᱞᱟᱹᱭ ᱫᱟᱲᱮᱭᱟᱜᱼᱟ ᱡᱮ ᱵᱟᱦᱟ ᱯᱚᱨᱚᱵᱽ
ᱦᱮᱸ ᱛᱟᱦᱚᱞᱮ ᱤᱧ ᱜᱤᱧ ᱞᱟᱹᱭ ᱮᱫᱟ ᱢᱟᱱᱮ ᱟᱵᱚ ᱡᱮ ᱦᱚᱜᱼᱚᱭ ᱵᱟ ᱵᱟᱦᱟ ᱵᱚᱱ ᱠᱚᱨᱟᱣ ᱟᱵᱚᱱ ᱵᱟᱦᱟ ᱫᱚ ᱪᱮᱫ ᱞᱟᱹᱜᱤᱫ ᱵᱚᱱ ᱠᱚᱨᱟᱣᱟ ᱱᱚᱜᱼᱚᱭ ᱡᱚᱠᱷᱚᱱ ᱢᱟᱱᱮ ᱯᱩᱭᱞᱩ ᱡᱟᱦᱟᱸ ᱟᱵᱚᱣᱟᱜ ᱯᱩᱭᱞᱩ ᱥᱮᱨᱢᱟ ᱠᱟᱱ ᱛᱟᱵᱚᱱᱟ ᱮ ᱯᱳᱭᱞᱳ ᱥᱮᱨᱢᱟ ᱫᱚ ᱡᱟᱦᱟᱸ ᱢᱟᱜᱽ ᱠᱷᱚᱱᱟᱜ ᱯᱳᱭᱞᱳ ᱥᱮᱨᱢᱟ ᱠᱟᱱ ᱛᱟᱵᱳᱱᱟ
ᱦᱮᱸ
ᱟᱫᱚ ᱩᱱ ᱠᱷᱚᱱᱟᱜ ᱜᱮ ᱢᱟᱜᱽ ᱯᱷᱟᱹᱜᱩᱱ ᱟᱫᱚ ᱯᱷᱟᱹᱜᱩᱱ ᱵᱚᱸᱜᱟ ᱵᱩᱱ ᱵᱟᱦᱟᱜ ᱟᱵᱩᱱ ᱟᱫᱚ ᱱᱟᱣᱟ ᱥᱟᱠᱟᱢ ᱠᱚ ᱥᱟᱜᱮᱱᱚᱜᱼᱟ ᱟᱨ ᱡᱟᱦᱟᱸ ᱛᱤᱱᱟᱹᱜ ᱛᱤᱨᱞᱟᱹ ᱦᱚᱯᱚᱱ ᱠᱚ ᱠᱩᱞᱦᱤ ᱫᱷᱩᱲᱤ ᱠᱚᱨᱮ ᱠᱚ ᱮᱱᱮᱡ ᱠᱷᱤᱞᱰᱩ ᱠᱷᱢᱰᱟᱣ ᱠᱟᱛᱮᱜ ᱡᱟᱦᱟᱸ ᱛᱤᱨᱞᱟᱹ ᱦᱚᱯᱚᱱ ᱠᱚᱠᱚ ᱢᱟᱨᱟᱝ ᱠᱟᱱᱟ ᱟᱫᱚ ᱩᱱᱠᱩ ᱡᱩᱨᱤ ᱠᱚ ᱞᱟᱹᱜᱤᱫ ᱜᱮ ᱟᱵᱚ ᱱᱚᱣᱟ ᱵᱟᱦᱟ ᱯᱚᱨᱚᱵᱽ ᱫᱚᱵᱚᱱ ᱢᱟᱱᱟᱣ ᱛᱟᱦᱮᱱᱟ ᱡᱟᱦᱮᱨ ᱨᱮᱵᱚᱱ ᱵᱚᱸᱜᱟᱼᱵᱩᱨᱩᱭ ᱛᱟᱦᱮᱱᱟ ᱥᱮ ᱟᱲᱟᱜ ᱥᱟᱠᱟᱢ ᱦᱚᱸ ᱡᱮᱢᱚᱱ ᱵᱚᱱ ᱡᱚᱢ ᱫᱟᱲᱮᱜ ᱢᱟ ᱱᱟᱣᱟ ᱟᱲᱟᱜ ᱥᱟᱠᱟᱢ ᱚᱱᱟ ᱠᱷᱟᱹᱛᱤᱨ ᱛᱮᱜᱮ ᱟᱵᱚ ᱥᱚᱢᱟᱡᱽ ᱨᱮᱫᱚ ᱱᱤᱭᱟᱹ ᱟᱹᱨᱤ ᱦᱮᱡ ᱟᱠᱟᱱ ᱛᱟᱵᱚᱱᱟ ᱥᱮᱵᱚᱱ ᱛᱚᱞ ᱫᱚᱦᱚ ᱟᱠᱟᱫᱟ ᱡᱮ ᱵᱚᱸᱜᱟ ᱵᱩᱨᱩ ᱨᱮᱱᱟᱜ ᱡᱟᱦᱟᱸᱛᱮ ᱟᱵᱚ ᱵᱚᱱ ᱟᱲᱟᱜ ᱥᱟᱠᱟᱢ ᱱᱟᱣᱟ ᱱᱟᱣᱟ ᱥᱟᱜᱮᱱᱚᱜ ᱚᱱᱟ ᱵᱚᱱ ᱡᱚᱢ ᱫᱟᱲᱮᱜ ᱢᱟ ᱟᱨ ᱡᱟᱦᱟᱱᱟᱜ ᱨᱳᱜᱽ ᱟᱡᱟᱨ ᱡᱮᱢᱚᱱ ᱵᱟᱝ ᱦᱩᱭ ᱠᱚᱜ ᱛᱟᱵᱚᱱ ᱢᱟ ᱚᱱᱟ ᱠᱷᱟᱹᱛᱤᱨ ᱛᱮᱜᱮ ᱟᱵᱚ ᱥᱟᱶᱛᱟ ᱮᱛᱟᱨ ᱨᱮᱫᱚ ᱠᱚ ᱞᱟᱹᱭᱟᱠᱚ ᱵᱟᱦᱟ ᱵᱚᱸᱜᱟ ᱥᱮ ᱠᱚᱫᱚ ᱦᱩᱭᱩᱜ ᱛᱟᱦᱮᱱ ᱜᱮᱭᱟ ᱟᱫᱚ ᱛᱟᱦᱚᱞᱮ ᱟᱫᱚ ᱤᱭᱟᱹ ᱢᱟᱱᱮ ᱵᱟᱦᱟ ᱯᱚᱨᱚᱵᱽ ᱫᱚ ᱢᱟᱱᱮ ᱵᱟᱦᱟ ᱯᱚᱨᱚᱵᱽ ᱫᱚ ᱟᱹᱰᱤ ᱡᱚᱢᱡᱚᱢᱟᱴ ᱜᱮ ᱦᱩᱭᱩᱜ ᱛᱟᱦᱮᱱᱟ ᱡᱟᱦᱟᱸ ᱫᱚ ᱡᱟᱦᱟᱸ ᱢᱩᱪᱟᱹ ᱢᱩᱪᱟᱹᱫ ᱢᱟᱦᱟ ᱨᱮ ᱥᱟᱹᱨᱫᱤ ᱢᱟᱦᱟ ᱛᱚᱠᱷᱚᱱ ᱫᱚ ᱟᱵᱚ ᱡᱟᱦᱟᱸᱭ ᱞᱟᱸᱫᱟᱣᱟᱱ ᱦᱚᱲ ᱠᱚ ᱠᱩᱢᱟᱹᱝ ᱛᱮᱭᱟᱝ ᱩᱱᱠᱩ ᱠᱚ ᱫᱟᱜ ᱠᱚᱵᱚᱱ ᱫᱩᱞ ᱠᱚᱣᱟ ᱟᱞᱮᱥᱮᱱ ᱫᱚ ᱱᱚᱝᱠᱟ ᱞᱮ ᱢᱟᱱᱟᱣ ᱜᱩᱱᱟᱹᱣ ᱜᱮᱭᱟ ᱟᱯᱮ ᱥᱮᱫ ᱫᱚ ᱪᱮᱫ ᱠᱟ ᱚᱠᱟ
ᱥ ᱛ ᱜ ᱦᱚᱲ ᱠᱚᱫᱚ ᱚᱱᱠᱟ ᱫᱟᱜ ᱫᱩᱞᱞᱟᱠᱚ ᱦᱩᱭᱩᱜᱼᱟ ᱮᱱ ᱦᱤᱞᱳᱜ ᱫᱚ ᱮᱱ ᱦᱤᱞᱳᱜ ᱫᱚ ᱚᱱᱟ ᱛᱮ ᱵᱟᱹᱠᱚ ᱛᱟᱦᱮᱱᱟ ᱛᱮᱧᱟᱝ ᱛᱟᱠᱚ ᱠᱩᱢᱟᱹᱝ ᱛᱟᱠᱚ ᱥᱮ ᱜᱚᱲᱚᱢ ᱜᱩᱤ ᱜᱚᱲᱚᱢ
ᱟ
ᱫᱚ ᱮᱱᱦᱤᱞᱳᱜ ᱫᱚ ᱫᱟᱜ ᱟᱹᱰᱤ ᱱᱟᱯᱟᱭ ᱵᱟᱦᱟ ᱯᱚᱨᱚᱵᱽ ᱱᱤᱭᱮᱛᱮ ᱟᱢᱴᱷᱮᱱ ᱠᱷᱚᱱᱤᱧ ᱟᱸᱡᱚᱢᱮᱫᱟ ᱟᱹᱰᱤ ᱱᱟᱯᱟᱭᱤᱧ ᱵᱩᱡ ᱮᱫᱟ